ᱟᱸᱡᱚᱢᱚᱜ ᱠᱟᱱᱟ
ᱦᱮᱸ ᱟᱸᱡᱚᱢᱚᱜ ᱠᱟᱱ ᱜᱮᱭᱟ᱾
ᱪᱮᱫ ᱠᱚᱯᱮ ᱪᱤᱠᱟᱹᱭᱮᱜᱼᱟ
ᱪᱮᱫ ᱦᱚᱸ ᱵᱟᱝᱜᱮ ᱱᱚᱜ ᱚᱭ ᱠᱟᱹᱢᱤ ᱠᱷᱚᱱᱟᱜ ᱞᱮ ᱨᱩᱭᱟᱹᱲ ᱠᱟᱱᱟ ᱢᱤᱫ ᱜᱷᱟᱹᱨᱤᱠ ᱢᱟᱲᱟᱝ ᱜᱮ
ᱚ ᱦᱮᱸ ᱟᱞᱮ ᱦᱚᱸ ᱱᱚᱜᱼᱚᱭ ᱫᱩᱲᱩᱵ ᱵᱟᱲᱟ ᱠᱟᱱᱟᱞᱮ ᱱᱤᱛᱚᱜ ᱫᱚ
ᱦᱮᱸ ᱰᱷᱮᱨ ᱜᱮ ᱧᱤᱫᱟᱹ ᱠᱟᱱ ᱜᱮᱭᱟ ᱛᱚ ᱫᱟᱠᱟ ᱠᱚᱯᱮ ᱡᱚᱢ ᱠᱮᱫᱟ ᱥᱮ ᱟᱹᱣᱨᱤ
ᱫᱟᱠᱟ ᱦᱮᱸ ᱡᱚᱢ ᱠᱟᱫᱟᱞᱮ ᱡᱚᱢ ᱠᱟᱛᱮ ᱜᱮ ᱫᱩᱲᱩᱵ ᱵᱟᱲᱟ ᱦᱳᱭ ᱠᱟᱱᱟ
ᱟᱯᱮ ᱪᱮᱠ ᱠᱚᱯᱮ ᱠᱩᱛᱩ ᱞᱮᱫᱟ
ᱱᱤᱛᱚᱜ ᱫᱚ ᱦᱟᱸᱜ ᱡᱟ ᱵᱟᱡᱟᱨ ᱨᱮ ᱧᱟᱢᱚᱜ ᱠᱟᱱᱟ
ᱦᱳᱭ ᱾ ᱟᱪᱪᱷᱟ ᱡᱮᱞ ᱦᱟᱠᱳ ᱠᱚᱜᱮ
ᱵᱟᱝᱼᱟ ᱚᱱᱟ ᱠᱚᱨᱮᱱᱟᱜ ᱦᱳᱭ ᱚᱱᱟ ᱠᱚᱜᱮ
ᱟᱪᱪᱷᱟ ᱟᱨ ᱱᱟᱯᱟᱭ ᱵᱟᱲᱟ ᱜᱮᱛᱚ
ᱦᱮᱸ ᱱᱤᱛᱚᱜ ᱠᱟᱹᱭᱡ ᱫᱚ ᱱᱟᱯᱟᱭ ᱵᱟᱲᱟ ᱜᱮ
ᱚ ᱟᱪᱪᱷᱟ ᱛᱟᱦᱚᱞᱮ ᱪᱮᱫ ᱠᱚᱢ ᱪᱤᱠᱟᱹ ᱵᱟᱲᱟᱭ ᱜᱮᱭᱟ ᱟᱢ ᱫᱚ
ᱱᱤᱛᱚᱜ ᱫᱚ ᱚᱞᱚᱜ ᱠᱟᱱ ᱜᱤᱭᱟᱹᱧ
ᱟᱪᱪᱷᱟ ᱦᱮᱸ ᱟᱨ ᱚᱠᱟ ᱠᱮᱞᱟᱥ ᱠᱚᱨᱮᱢ ᱚᱞᱚᱜ ᱠᱟᱱ ᱜᱮᱭᱟ
ᱱᱤᱛᱚᱜ ᱫᱚ ᱠᱚᱞᱮᱡᱽ ᱨᱤᱧ ᱚᱞᱚᱜ ᱠᱟᱱᱟ ᱱᱮᱸᱥ ᱛᱷᱟᱲ ᱤᱭᱟᱨ ᱪᱟᱞᱟᱜ ᱠᱟᱱ ᱛᱤᱧᱟᱹ
ᱟᱪᱪᱷᱟ ᱛᱟᱦᱚᱞᱮ ᱟᱹᱰᱤ ᱠᱤᱪᱷᱩᱢ ᱵᱟᱲᱟᱭ ᱜᱮᱭᱟ ᱠᱚᱞᱮᱡᱽ ᱨᱮ ᱡᱮᱦᱮᱛᱩᱢ ᱯᱟᱲᱦᱟᱜ ᱠᱟᱱᱟ
ᱚᱱᱠᱟ ᱫᱚ ᱦᱟᱸᱜ ᱴᱷᱤᱠ ᱵᱟᱝ ᱡᱮ ᱱᱮᱛᱳᱜ ᱤᱧ ᱥᱟᱱᱟᱢᱟᱜ ᱤᱧ ᱵᱟᱲᱟᱭᱟ ᱤᱧ ᱚᱱᱠᱟ ᱫᱚ ᱟᱨ ᱵᱟᱝ ᱢᱟᱛᱚ ᱦᱩᱭᱩᱜᱼᱟ ᱥᱚᱢᱵᱷᱚᱵ ᱵᱟᱝ ᱠᱟᱱᱟ ᱥᱮ
ᱦᱳᱭ ᱩᱱᱟᱹᱴᱟ ᱫᱟ ᱵᱟᱝ ᱨᱮᱦᱚᱸ ᱠᱤᱪᱷᱩ ᱴᱟ ᱛᱟᱦᱚᱞᱮ ᱠᱚᱞᱮᱡᱽ ᱨᱮ ᱡᱮᱦᱮᱛᱩᱢ ᱯᱟᱲᱦᱟᱜ ᱠᱟᱱᱟ ᱛᱟᱦᱚᱞᱮ ᱚᱱᱟ ᱦᱟᱯᱮᱱ ᱫᱤᱱᱨᱮ ᱪᱮᱫ ᱡᱟᱦᱟᱱᱟᱜ ᱚᱱᱠᱟᱱ ᱪᱤᱱᱛᱟᱹ ᱵᱷᱟᱵᱱᱟ ᱪᱮᱫ ᱦᱳᱭᱳᱜ ᱨᱮᱱᱟᱜ
ᱪᱤᱱᱛᱟᱹ ᱵᱷᱟᱵᱱᱟ ᱢᱟ ᱟᱹᱰᱤ ᱜᱟᱹᱦᱤᱨ ᱜᱮᱭᱟ ᱟᱫᱚ ᱛᱤᱱᱟᱹᱜ ᱦᱟᱸᱜ ᱤᱧ ᱥᱟᱠᱥᱮᱥ ᱫᱟᱲᱮᱭᱟᱜ ᱠᱟᱱᱟ ᱪᱤᱱᱛᱟᱹ ᱵᱷᱟᱵᱱᱟ ᱫᱚᱦᱚ ᱠᱟᱛᱮᱜ ᱜᱮ ᱦᱟᱸᱜ ᱛᱚ ᱡᱟᱦᱟᱱᱟᱜ ᱠᱟᱹᱢᱤ ᱫᱚᱢ ᱠᱚᱨᱟᱣᱟ ᱛᱮ ᱯᱨᱚᱯᱷᱤᱴ ᱤᱧ ᱧᱟᱢ ᱢᱟ ᱵᱟᱥᱮ
ᱦᱮᱸ ᱦᱮᱸ ᱮᱠᱫᱚᱢ ᱮᱠᱫᱚᱢ ᱟᱨ ᱱᱮᱛᱟᱨ ᱫᱚ ᱟᱹᱰᱤ ᱢᱤᱰᱤᱭᱟᱢ ᱠᱚ ᱪᱟᱹᱟᱞᱩ ᱠᱟᱱ ᱜᱮᱭᱟ ᱥᱟᱱᱛᱟᱞᱤ ᱢᱤᱰᱤᱭᱟᱢ ᱛᱮ ᱯᱟᱲᱦᱟᱜ ᱠᱚ ᱥᱟᱱᱛᱟᱞᱤ ᱛᱮᱢ ᱢᱤᱰᱤᱭᱟᱢ ᱛᱮᱢ ᱯᱟᱲᱦᱟᱜ ᱠᱟᱱᱟ ᱥᱮ ᱵᱟᱝᱞᱟ ᱤᱝᱞᱤᱥ ᱥᱮ ᱚᱱᱠᱟᱱ ᱡᱟᱦᱟᱱ
ᱤᱧ ᱫᱚ ᱦᱟᱸᱜ ᱥᱟᱱᱛᱟᱲᱤ ᱛᱮᱜᱤᱧ ᱯᱟᱲᱦᱟᱜ ᱠᱟᱱᱟ ᱡᱟᱦᱟᱸ ᱫᱚ ᱚᱞ ᱪᱤᱠᱤ ᱡᱟᱱᱟᱢ ᱟᱲᱟᱝ ᱠᱚ ᱞᱮᱣᱮᱫ
ᱟᱪᱪᱷᱟ ᱟᱪᱪᱷᱟ ᱟᱨ ᱛᱟᱦᱚᱞᱮ ᱡᱮ ᱱᱚᱜ ᱚᱭ ᱠᱚᱞᱮᱡ ᱮᱢ ᱞᱟᱹᱭᱮᱫ ᱫᱚ ᱚᱱᱟ ᱠᱚᱞᱮᱡ ᱫᱚ ᱥᱟᱱᱛᱟᱞᱤ ᱛᱮᱫᱚ ᱪᱮᱫ ᱠᱚ ᱢᱮᱛᱟᱜ ᱠᱟᱱᱟ
ᱡᱮᱜᱮᱛ ᱵᱤᱫᱽᱫᱟᱹᱜᱟᱲ ᱥᱮ ᱢᱟᱨᱟᱝ ᱵᱤᱫᱽᱫᱟᱹᱜᱟᱲ ᱦᱚᱸᱠᱚ ᱞᱟᱹᱭ ᱜᱮᱭᱟ
ᱟᱪᱪᱷᱟ ᱟᱨ ᱚᱱᱮ ᱡᱟᱦᱟᱸ ᱫᱚ ᱤᱭᱩᱱᱤᱵᱷᱟᱨᱥᱤᱴᱤ ᱠᱚ ᱞᱟᱹᱭᱮᱫᱟ ᱚᱱᱟ ᱫᱚ
ᱚᱱᱟᱻ ᱚᱱᱟ ᱴᱷᱤᱠ ᱦᱟᱸᱜ ᱫᱤᱥᱟᱹ ᱵᱟᱝ ᱦᱮᱡ ᱟᱹᱧ ᱠᱟᱱᱟ
ᱟᱪᱪᱷᱟ ᱡᱟᱭᱦᱳᱠ ᱦᱮᱸ ᱥᱚᱵ ᱥᱚᱢᱚᱭ ᱛᱚ ᱟᱨ ᱫᱤᱥᱟᱹ ᱛᱚ ᱵᱟᱝ ᱛᱟᱦᱮᱱᱟ
ᱵᱟᱲᱟᱭ ᱠᱷᱟᱸᱜ ᱡᱩᱫᱤ ᱵᱟᱝ, ᱟᱨ ᱡᱩᱫᱤᱢ ᱵᱟᱲᱟᱭ ᱠᱷᱟᱱ ᱞᱟᱹᱭᱤᱧ ᱢᱮ
ᱵᱟᱝᱜᱮ ᱤᱧ ᱫᱚ ᱩᱱᱟᱹᱜ ᱯᱟᱲᱦᱟᱜ ᱠᱚᱫᱚ ᱵᱟᱹᱧ ᱵᱟᱲᱟᱭ ᱜᱮᱭᱟ
ᱟᱨ
ᱠᱟᱴᱤᱡ ᱠᱷᱚᱱᱟᱜ ᱠᱟᱹᱢᱤ ᱠᱟᱹᱢᱤ ᱛᱮᱜᱮ ᱦᱟᱨᱟ ᱦᱳᱭ ᱠᱟᱱᱟ
ᱚ
ᱯᱟᱲᱦᱟᱜ ᱠᱚᱨᱮ ᱤᱪᱪᱷᱟᱹ ᱛᱟᱦᱮᱸ ᱠᱟᱱ ᱨᱮᱦᱚᱸ ᱩᱱᱟᱹᱜ ᱢᱟᱱᱮ ᱯᱟᱲᱦᱟᱣ ᱥᱚᱢᱵᱷᱚᱵ ᱵᱟᱝ ᱦᱩᱭ ᱠᱟᱱᱟ
ᱦᱮᱸ ᱟᱹᱛᱳ ᱫᱤᱥᱚᱢ ᱨᱮᱫᱚ ᱚᱱᱠᱟᱜᱮ ᱟᱵᱚ ᱥᱟᱱᱛᱟᱲ ᱠᱚᱫᱚ ᱵᱟᱥᱮ
ᱟᱹᱰᱤ ᱠᱤᱪᱷᱩ ᱟᱱᱟᱴ ᱠᱚ ᱦᱩᱭᱩᱜ ᱜᱮᱭᱟ ᱛᱚ ᱟᱵᱚ ᱥᱟᱱᱛᱟᱲ ᱥᱚᱢᱟᱡ ᱨᱮᱱᱟᱜ ᱯᱚᱨᱤᱵᱟᱨ ᱠᱚᱫᱚ ᱡᱷᱚᱛᱚ ᱜᱮ ᱢᱟᱱᱮ ᱩᱱᱟᱹᱜ ᱴᱟᱠᱟ ᱠᱟᱹᱣᱰᱤ ᱛᱮᱵᱚᱱ ᱟᱱᱟᱴ ᱧᱚᱜ ᱜᱮᱭᱟ᱾
ᱦᱮᱸ
ᱟᱨ ᱛᱟᱞᱦᱮ ᱱᱤᱛᱚᱜ ᱫᱚ ᱚᱞᱚᱜ ᱯᱟᱲᱦᱟᱜ ᱫᱚ ᱱᱮ ᱵᱷᱟᱞᱮ ᱜᱮ ᱦᱩᱭᱩᱜ ᱠᱟᱱᱟ ᱛᱚ?
ᱦᱮᱸ ᱱᱤᱛᱚᱜ ᱫᱚ ᱟ ᱵᱷᱟᱞᱮ ᱵᱚᱞᱛᱮ ᱫᱚ ᱱᱚᱝᱠᱟ ᱟᱵᱚ ᱥᱟᱱᱛᱟᱲ ᱢᱟᱱᱮ ᱚᱞᱪᱤᱠᱤ ᱨᱮᱱ ᱫᱚ ᱟᱹᱰᱤ ᱠᱤᱪᱷᱩ ᱜᱮ ᱥᱟᱱᱟᱢ ᱟᱱᱟᱴ ᱮᱴᱠᱮᱴᱚᱬᱮ ᱢᱮᱱᱟᱜ ᱟᱠᱟᱫᱟ ᱚᱞᱚᱜ ᱯᱟᱲᱦᱟᱜ ᱨᱮ ᱡᱮᱦᱮ ᱛᱚ ᱢᱟᱱᱮ ᱦᱮᱸ ᱮ ᱪᱟᱹᱞᱩ ᱫᱚ ᱟᱹᱰᱤ ᱫᱤᱱᱨᱮ ᱪᱟᱹᱞᱩ ᱟᱠᱟᱱᱟ ᱮᱱᱛᱮ ᱨᱮᱦᱚᱸ ᱢᱟᱱᱮ ᱪᱮᱛᱟᱱ ᱞᱟᱯᱷᱟᱝ ᱥᱮᱫ ᱚᱠᱚᱭ ᱦᱚᱸ ᱟᱹᱨᱤ ᱠᱚ ᱚᱞᱚᱜ ᱪᱟᱞᱟᱜᱼᱟ᱾ ᱛᱚ ᱟᱹᱰᱤ ᱠᱤ ᱮᱴᱠᱮᱴᱚᱬᱮ ᱢᱮᱱᱟᱜ ᱠᱟᱫᱟ ᱢᱟᱪᱮᱫ ᱠᱚ ᱱᱤᱭᱟᱹ ᱢᱮ ᱢᱟᱪᱮᱫ ᱠᱚ ᱱᱤᱭᱟ ᱢᱟ ᱢᱮᱱᱟᱜ ᱜᱮ ᱚᱱᱟ ᱪᱷᱟᱲᱟ ᱯᱚᱛᱚᱵ ᱦᱚᱸ ᱛᱟᱨᱯᱚᱨᱮ ᱚᱝᱠᱟ ᱪᱟᱱᱟᱪ ᱠᱚᱨᱮ ᱪᱟᱱᱟᱪ ᱠᱚ ᱵᱟᱝ ᱦᱩᱭᱩᱜ ᱜᱮᱭᱟ ᱡᱚᱛᱷᱟᱛ ᱴᱟᱭᱤᱢ ᱨᱮ ᱚᱱᱟ ᱠᱚᱜᱮ ᱟᱱᱟᱴ ᱫᱚ ᱦᱟᱸᱜ ᱢᱮᱱᱟᱜ ᱠᱟᱜ ᱜᱮᱭᱟ᱾ ᱚᱱᱟ ᱟᱱᱟᱴ ᱢᱟ ᱦᱚᱸ
ᱮᱠᱫᱚᱢ ᱢᱟᱱᱮ ᱯᱚᱛᱚᱵ ᱠᱚ ᱡᱮᱦᱮᱛᱩ ᱩᱱᱟᱹᱜ ᱜᱟᱱ ᱵᱟᱹᱱᱩᱜᱼᱟ᱾ ᱟᱨ ᱥᱟᱶᱛᱮ ᱜᱚᱝᱠᱮ ᱠᱚᱦᱚᱸ ᱛᱮᱢᱚᱱ ᱮᱠᱴᱟ ᱵᱟᱹᱱᱩᱜ ᱠᱚᱣᱟ ᱚᱱᱠᱟᱧ ᱟᱸᱡᱚᱢ ᱠᱟᱫᱟ᱾
ᱦᱳᱭ
ᱟᱨ ᱱᱟᱯᱟᱭ ᱧᱚᱜ ᱛᱮᱢ ᱯᱟᱲᱦᱟᱣ ᱞᱮᱱᱠᱷᱟᱱ ᱛᱟᱞᱦᱮ ᱱᱚᱣᱟ ᱥᱟᱱᱛᱟᱞᱤ ᱛᱮ ᱯᱟᱲᱦᱟᱜ ᱨᱮᱱᱟᱜ ᱩᱛᱱᱟᱹᱣ ᱨᱮᱱᱟᱜ ᱚᱝᱠᱟᱱ ᱢᱚᱱᱮ ᱠᱚ ᱦᱮᱱᱟᱜ ᱠᱷᱟᱱ
ᱦᱮᱸ ᱟᱢᱫᱚ ᱢᱮᱱᱟᱜᱼᱟ ᱛᱚ ᱡᱮ ᱤᱧ ᱡᱟᱦᱟᱸ ᱛᱤᱱᱟᱹᱜ ᱤᱧ ᱪᱮᱜ ᱮᱫᱟ ᱚᱱᱟ ᱠᱚ ᱟᱨ ᱮᱴᱟᱜ ᱦᱚᱲ ᱤᱧ ᱢᱟᱱᱮ ᱪᱮᱫ ᱫᱟᱲᱮᱭᱟ ᱠᱚ ᱢᱟ᱾
ᱚᱝᱠᱟ ᱡᱷᱚᱛᱚ ᱦᱚᱲᱟᱜ ᱪᱤᱱᱛᱟᱹ ᱵᱷᱟᱵᱽᱱᱟ ᱡᱩᱫᱤ ᱛᱟᱦᱮᱱ ᱠᱷᱟᱱ ᱢᱟᱱᱮ ᱡᱟᱦᱟᱸᱭ ᱠᱚ ᱱᱤᱛᱚᱜ ᱠᱚ ᱯᱟᱲᱦᱟᱜ ᱠᱟᱱᱟ᱾ ᱦᱟᱯᱮᱱ ᱫᱤᱱ ᱨᱮ ᱟᱨᱚ ᱚᱱᱟ ᱠᱚ ᱟᱨᱚ ᱵᱷᱚᱞᱮ ᱴᱷᱤᱠ ᱦᱩᱭᱩᱜᱼᱟ᱾ ᱢᱟᱪᱮᱛᱟᱱᱤ ᱠᱚᱢ ᱵᱮᱱᱟᱣ ᱮᱢᱟᱱ ᱞᱮᱱ ᱠᱷᱟᱱ ᱤᱧ ᱫᱚ ᱜᱤᱫᱽᱨᱟᱹ ᱠᱚᱦᱚᱸ ᱯᱟᱲᱦᱟᱣ ᱦᱚᱪᱚ ᱠᱮᱠᱚᱣᱟ᱾
ᱦᱮᱸ ᱟᱫᱚ ᱚᱱᱟ ᱚᱱᱟ ᱨᱮ ᱡᱟᱛᱮ ᱦᱳᱭᱳᱜ ᱢᱟ ᱨᱤᱠᱟᱹ ᱦᱳᱭᱳᱜ ᱠᱟᱱᱟ ᱛᱚ᱾
ᱦᱮᱸ ᱮᱠᱫᱚᱢ ᱮᱠᱫᱚᱢ
ᱛᱷᱟᱞᱮ ᱡᱮᱦᱮᱛᱩ ᱚᱞᱚᱜ ᱯᱟᱲ ᱦᱟᱜ ᱞᱟᱹ ᱠᱤ ᱟᱢ ᱵᱟᱢ ᱫᱚ ᱵᱟᱢ ᱚᱞᱚᱜ ᱯᱟᱲᱦᱟᱜ ᱜᱮᱭᱟ?
ᱵᱟᱝᱜᱮ
ᱛᱟᱦᱞᱮ ᱪᱟᱥ ᱵᱟᱥ ᱠᱚᱫᱚ ᱦᱩᱭᱩᱜ ᱜᱮᱭᱟ ᱥᱮ ᱵᱟᱝ ᱟᱯᱮ ᱥᱮᱫ ᱫᱚ?
ᱦᱮᱸ ᱮᱠᱫᱚᱢ ᱟᱛᱳ ᱫᱤᱥᱚᱢ ᱨᱮ ᱪᱟᱥ ᱵᱟᱝ ᱠᱷᱟᱱ ᱡᱤᱭᱚᱱ ᱜᱮ ᱵᱟᱝ ᱠᱷᱟᱸᱰᱟᱜ ᱞᱮᱠᱟ ᱜᱮ ᱞᱟᱹᱭ ᱜᱟᱱᱚᱜᱼᱟ᱾
ᱚ ᱛᱟᱦᱚᱞᱮ ᱥᱮᱨᱢᱟ ᱨᱮ ᱛᱤᱱᱟᱹᱜ ᱫᱷᱟᱣ ᱯᱮ ᱪᱟᱥᱟ ᱟᱨ ᱪᱮᱫ ᱪᱮᱫ ᱠᱚᱯᱮ ᱪᱟᱥ ᱜᱮᱭᱟ?
ᱦᱮᱸ ᱟᱞᱮ ᱥᱮᱫ ᱫᱚ ᱠᱟᱹᱴᱤᱡ ᱡᱟᱭᱜᱟ ᱠᱚ ᱚᱱᱮ ᱵᱤᱨ ᱫᱤᱥᱚᱢ ᱦᱚᱲ ᱠᱟᱱᱟ ᱞᱮ᱾
ᱦᱮᱸ
ᱦᱩᱲᱩ ᱠᱚᱫᱚ ᱢᱤᱫ ᱫᱷᱟᱣ ᱜᱮ ᱪᱟᱥ ᱜᱮᱭᱟ ᱞᱮ ᱟᱨ ᱵᱟᱠᱤ ᱥᱤᱡᱤᱱ ᱫᱚ ᱛᱩᱲᱤ ᱠᱚ ᱠᱷᱚᱥᱞᱟ ᱠᱚ ᱮᱢᱟᱱ ᱠᱚ ᱪᱟᱥ ᱦᱳᱭᱳᱜ ᱜᱮᱭᱟ᱾
ᱚ ᱢᱟᱱᱮ ᱞᱟᱹᱭ ᱜᱟᱱᱚᱜᱼᱟ ᱥᱮᱨᱢᱟ ᱨᱮ ᱯᱮ ᱫᱷᱟᱣ ᱯᱮ ᱪᱟᱥᱟ᱾
ᱦᱳᱭ ᱦᱳᱭ ᱦᱳᱭ ᱛᱚ ᱟᱨ ᱫᱟᱜ ᱫᱟᱜ ᱠᱚ ᱨᱮᱱᱟᱜ ᱠᱟᱹᱴᱤᱡ ᱟᱱᱟᱴ ᱧᱚᱜ ᱜᱮᱭᱟ ᱟᱞᱮ ᱵᱤᱨ ᱫᱤᱥᱚᱢ ᱥᱮᱫ ᱫᱚ ᱚᱱᱠᱟ ᱚᱱᱮ ᱜᱷᱩᱴᱩ ᱜᱷᱩᱴᱩ ᱡᱟᱭᱜᱟ ᱟᱨ ᱠᱷᱮᱛ ᱠᱚᱦᱚᱸ ᱫᱷᱤᱨᱤ ᱧᱚᱜ ᱜᱮᱭᱟ᱾
ᱱᱚᱝ
ᱟᱯ ᱟᱯᱮ ᱟᱛᱩ ᱫᱤᱥᱚᱢ ᱥᱮᱫ ᱫᱚ ᱯᱮ ᱪᱟᱥ ᱜᱮᱭᱟ ᱥᱮ ᱵᱟᱝ?
ᱵᱟᱝ ᱞᱟᱹᱭ ᱫᱤᱧ ᱡᱮ ᱞᱟᱹᱭ ᱟᱠᱚ ᱡᱮ ᱪᱮᱫ ᱢᱟᱱᱮ ᱵᱤᱨ ᱫᱤᱥᱚᱢ ᱥᱮᱫ ᱜᱮ ᱡᱟᱹᱥᱛᱤ ᱫᱟᱜ ᱡᱟᱹᱲᱤ ᱢᱟ ᱦᱳᱭᱳᱜ ᱟᱭ
ᱦᱮᱸ ᱮᱠ ᱫᱚᱢ ᱫᱟᱜ ᱡᱟᱹᱲᱤ ᱫᱚ ᱦᱳᱭᱳᱜ ᱜᱮᱭᱟ ᱢᱮᱱ ᱠᱷᱟᱱ ᱡᱟᱭᱜᱟ ᱠᱚ ᱢᱟᱱᱮ ᱫᱷᱟᱲᱥᱟᱝ ᱧᱚᱜ ᱜᱮᱭᱟ ᱫᱟᱜ ᱠᱚ ᱩᱱᱟᱹᱜ ᱵᱟᱝ ᱛᱚᱵᱟᱜ ᱜᱮᱭᱟ ᱦᱳᱭ ᱫᱟᱜ ᱛᱚᱵᱟ ᱵᱟᱭ ᱛᱟᱦᱮ ᱱᱟ ᱟᱨ ᱚᱱᱟ ᱠᱷᱮᱛ ᱠᱚᱦᱚᱸ ᱫᱷᱤᱨᱤ ᱫᱷᱤᱨᱤ ᱧᱚᱜ ᱜᱮᱭᱟ ᱛᱚ᱾ ᱤᱱᱟᱹ ᱦᱚᱛᱮᱡ ᱛᱮ ᱚᱱᱠᱟ ᱪᱟᱥ ᱫᱚ ᱡᱟᱹᱥᱛᱤ ᱵᱟᱭ ᱦᱳᱭᱳᱜ ᱟ᱾
ᱛᱟᱦᱚᱞᱮ ᱟᱯᱮ ᱟᱹᱛᱩ ᱫᱤᱥᱚᱢ ᱥᱮᱫ ᱫᱚ ᱪᱟᱥ ᱵᱟᱲᱟᱭ ᱜᱮᱭᱟ ᱥᱮ ᱵᱟᱝ?
ᱵᱟᱝ-ᱟ ᱦᱩᱸ ᱢᱟᱱᱮ ᱚᱠᱟ ᱦᱚᱸ ᱵᱟᱝ ᱫᱚ ᱵᱟᱭ ᱞᱟᱹᱭ ᱜᱟᱱᱚᱜᱼᱟ ᱡᱮ ᱵᱟᱞᱮ ᱪᱟᱥ-ᱟ ᱚᱱᱠᱟ ᱦᱚᱸ ᱵᱟᱝ ᱟᱨ ᱡᱮ ᱪᱟᱥ ᱟᱞᱮ ᱚᱱᱠᱟ ᱦᱚᱸ ᱵᱟᱝ ᱢᱟᱱᱮ ᱢᱟᱹᱡᱷᱤᱨᱤ ᱨᱮ ᱟᱞᱮ ᱥᱮᱫ ᱦᱚᱸ ᱟᱞᱮ ᱥᱮᱫ ᱫᱚ ᱟᱵᱟᱨ ᱵᱤᱞᱟᱹᱛ ᱠᱟᱱᱟ ᱢᱟᱱᱮ ᱵᱤᱨ ᱦᱚᱸ ᱵᱟᱝ ᱞᱟᱹᱭ ᱜᱟᱱᱚᱜᱼᱟ ᱯᱩᱨᱟᱹ ᱵᱤᱨ ᱟᱨ ᱯᱩᱨᱟᱹ ᱵᱤᱞᱟᱹᱛ ᱦᱚ ᱵᱟᱝ ᱢᱟᱱᱮ ᱛᱟᱞᱟ ᱢᱟᱞᱟ ᱨᱮ ᱟᱨᱠᱤ ᱫᱟᱜ ᱡᱟᱹᱲᱤ ᱞᱮᱠᱷᱟᱱ ᱪᱟᱥ ᱠᱮᱜᱼᱟ ᱞᱮ ᱟᱨ ᱵᱟᱭ ᱫᱟᱜ ᱫᱟᱲᱤ ᱞᱮᱠᱷᱟᱱ ᱵᱟᱞᱮ ᱪᱟᱥ ᱫᱟᱲᱮᱭᱟᱜᱼᱟ ᱴᱚᱰᱟᱝ ᱜᱮᱭᱟ ᱞᱮ
ᱟᱪᱪᱷᱟ ᱟᱪᱪᱷᱟ ᱡᱮ ᱦᱮᱛᱩ ᱵᱟᱡᱟᱨ ᱨᱮᱢ ᱛᱟᱦᱮᱱ ᱠᱟᱱᱟ ᱚᱞᱚᱜ ᱯᱟᱲᱦᱟᱣ ᱞᱟᱹᱜᱤᱫ ᱛᱮ ᱥᱮ ᱚᱲᱟᱜ ᱠᱷᱚᱱ ᱜᱮᱢ ᱯᱟᱲᱦᱟᱜ ᱠᱟᱱᱟ
ᱵᱟᱝ ᱟ ᱦᱟᱸᱜ ᱱᱤᱛᱚᱜ ᱫᱚ ᱛᱟᱦᱮᱸᱱ ᱜᱮᱭᱟᱹᱧ ᱤᱧ ᱦᱟᱸᱜ ᱵᱟᱡᱟᱨ ᱥᱮᱫ ᱨᱮᱜᱮ
ᱟᱪᱪᱷᱟ ᱚᱱᱮ ᱛᱟᱦᱚᱞᱮ ᱵᱟᱨ ᱡᱟᱭᱜᱟ ᱨᱮᱜᱮᱢ ᱛᱟᱦᱮᱸ ᱵᱟᱲᱟ ᱟᱠᱟᱱᱟ ᱦᱟᱸᱜ ᱟᱹᱛᱩ ᱫᱤᱥᱚᱢ ᱨᱮᱦᱚᱸ ᱟᱨ ᱵᱟᱡᱟᱨ ᱫᱤᱥᱚᱢ ᱨᱮᱦᱚᱸ ᱛᱟᱦᱚᱞᱮ ᱟᱹᱛᱳ ᱫᱤᱥᱚᱢ ᱟᱨ ᱵᱟᱡᱟᱨ ᱫᱤᱥᱚᱢ ᱨᱮᱱᱟᱜ ᱯᱷᱟᱨᱟᱠ ᱥᱚᱢ ᱵᱟᱲᱟᱭ ᱜᱮᱭᱟᱢ
ᱦᱮᱸ ᱦᱚᱸᱜᱼᱚᱭ ᱟᱹᱭᱠᱟᱹᱣ ᱠᱮᱫ ᱟᱹᱧ
ᱟᱪᱪᱷᱟ ᱦᱮᱸ ᱟᱨ ᱟᱞᱮ ᱥᱮᱫ ᱠᱚᱫᱚ
ᱵᱟᱡᱟᱨ ᱫᱤᱥᱚᱢ ᱫᱚ ᱩᱱᱟᱹᱜ ᱵᱟᱞᱮ ᱪᱟᱞᱟᱣ ᱵᱟᱲᱟ ᱟᱠᱟᱱᱟ ᱛᱟᱦᱚᱞᱮ ᱟᱛᱳ ᱫᱤᱥᱚᱢ ᱵᱷᱟᱞᱮᱭᱟ ᱥᱮ ᱵᱟᱡᱟᱨ ᱫᱤᱥᱚᱢ ᱵᱷᱟᱞᱮᱭᱟ ᱚᱱᱟ ᱵᱷᱟᱨᱮ ᱠᱟᱹᱴᱤᱡ ᱞᱟᱹᱭ ᱱᱟᱯᱟᱭ ᱠᱚᱣᱟ
ᱦᱩᱸ ᱵᱟᱭᱨᱮ ᱫᱤᱥᱚᱢ ᱟᱨ ᱟᱹᱛᱳ ᱫᱤᱥᱚᱢ ᱨᱮᱱᱟᱜ ᱯᱟᱨᱟᱠ ᱵᱷᱮᱜᱟᱨ ᱫᱚ ᱱᱚᱣᱟ ᱜᱮ ᱡᱮ ᱟᱹᱛᱳ ᱫᱤᱥᱚᱢ ᱨᱮᱫᱚ ᱵᱟᱹᱫ ᱠᱷᱮᱛ ᱫᱟᱨᱮ ᱱᱟᱲᱤ ᱢᱟᱱᱮ ᱢᱮᱨᱚᱢ ᱰᱟᱝᱨᱤ ᱟᱨᱠᱤ ᱢᱟᱱᱮ ᱫᱤᱥᱟᱹᱜ ᱟᱠᱚ ᱥᱮ ᱦᱚᱭ ᱦᱤᱸᱥᱤᱫ ᱚᱱᱛᱮ ᱫᱚ ᱨᱮᱭᱟᱲ ᱜᱮᱭᱟ᱾
ᱦᱳᱭ
ᱟᱨ ᱥᱩᱵᱤᱫᱷᱟ ᱫᱚ ᱟᱨ ᱵᱤᱨ ᱟᱨ ᱵᱟᱦᱨᱮ ᱫᱤᱥᱚᱢ ᱫᱚ ᱵᱟᱡᱟᱨ ᱵᱟᱡᱟᱨ ᱜᱮ ᱚᱲᱟᱜ ᱜᱮ ᱢᱟᱨᱟᱝ ᱢᱟᱨᱟᱝ ᱯᱟᱠᱟ ᱚᱲᱟᱜ ᱢᱟᱨᱟᱝ ᱢᱟᱨᱟᱝ ᱜᱟᱹᱲᱤ ᱠᱚ ᱢᱟᱱᱮ ᱦᱚᱭ ᱦᱤᱸᱥᱤᱫ ᱦᱚᱸ ᱚᱱᱛᱮᱱᱟᱜ ᱫᱚ ᱫᱷᱩᱥᱟᱹᱜ ᱜᱮᱭᱟ ᱟᱨᱠᱤ ᱵᱟᱹᱲᱤᱡ ᱜᱮᱭᱟ ᱟᱨ ᱟᱛᱳ ᱫᱤᱥᱚᱢ ᱨᱮᱱᱟᱜ ᱵᱟᱡᱟᱨ ᱨᱮᱱᱟᱜ ᱥᱩᱵᱤᱫᱟ ᱫᱚ ᱦᱩᱭᱩᱜ ᱠᱟᱱᱟ ᱡᱮ ᱱᱮᱛᱟᱨ ᱫᱚ ᱡᱟᱦᱟᱸ ᱛᱤᱱᱟᱹᱜ ᱦᱚᱭ ᱫᱟᱜ ᱨᱮᱦᱚᱸᱭ ᱦᱩᱰᱩᱨ ᱵᱤᱡᱽᱞᱤ ᱟᱛᱮᱫ ᱵᱤᱡᱽᱞᱤ ᱠᱚᱫᱚ ᱵᱟᱝ ᱪᱟᱞᱟᱜᱼᱟ᱾
ᱦᱳᱭ ᱮᱠᱫᱚᱢ
ᱚᱱᱟ ᱜᱮ ᱢᱤᱫᱴᱟᱝ ᱥᱩᱵᱤᱫᱷᱟ ᱫᱚ ᱟᱨ ᱟᱹᱛᱩ ᱫᱤᱥᱚᱢ ᱨᱮᱱᱟᱜ ᱫᱚ ᱨᱤᱢᱤᱞ ᱠᱚ ᱧᱮᱞ ᱵᱟᱲᱟ ᱛᱮᱜᱮ ᱵᱟᱝ ᱛᱟᱦᱮᱸᱱᱟ ᱠᱟᱨᱤᱱ ᱠᱚ ᱚᱱᱟᱜᱮ ᱢᱤᱫᱴᱟᱝ ᱚᱥᱩᱵᱤᱫᱟ ᱫᱚ
ᱛᱟᱦᱚᱞᱮ ᱟᱹᱛᱩ ᱫᱤᱥᱚᱢ ᱨᱮ ᱥᱮ ᱵᱟᱡᱟᱨ ᱫᱤᱥᱚᱢ ᱨᱮ ᱛᱟᱦᱮᱱᱮᱢ ᱠᱩᱥᱤᱭᱟᱜ ᱜᱮᱭᱟ?
ᱠᱩᱥᱤ ᱫᱚ ᱟᱛᱳ ᱫᱤᱥᱚᱢ ᱨᱮᱜᱮ ᱚᱸᱰᱮ ᱠᱷᱚᱱ ᱟᱛᱳ ᱫᱤᱥᱚᱢ ᱜᱮᱭ ᱪᱚᱨᱚᱜᱟ
ᱦᱮᱸ ᱢᱮᱱᱠᱷᱟᱱ ᱟᱹᱛᱩ ᱫᱤᱥᱚᱢ ᱨᱮ ᱧᱮᱞᱚᱜᱚᱜᱼᱟ ᱛᱮᱢᱚᱱ ᱥᱮᱪᱮᱫ ᱵᱟᱹᱱᱩᱜᱼᱟ ᱟᱨ ᱚᱱᱟ ᱤᱛᱩᱱ ᱟᱥᱲᱟ ᱠᱚᱦᱚᱸ ᱩᱱᱟᱹᱜ ᱵᱟᱹᱱᱩᱜᱼᱟ ᱥᱟᱶᱛᱮ ᱡᱟᱦᱟᱸ ᱚᱱᱟ ᱴᱟᱠᱟ ᱠᱟᱹᱣᱰᱤ ᱨᱚᱡᱽᱜᱟᱨ ᱨᱮᱱᱟᱜ ᱚᱱᱟ ᱠᱚᱦᱚᱸ ᱵᱟᱹᱱᱩᱜᱼᱟ
ᱦᱮᱸ ᱱᱚᱛᱚᱭ ᱞᱟᱹᱭ ᱠᱮᱫᱼᱟ ᱡᱮ ᱥᱩᱵᱤᱫᱟ ᱫᱚ ᱵᱟᱡᱟᱨ ᱫᱤᱥᱚᱢ ᱨᱮᱜᱮ ᱥᱩᱵᱤᱫᱷᱟᱣᱟ ᱢᱮᱱᱠᱷᱟᱱ ᱵᱟᱭᱨᱮ ᱫᱤᱥᱚᱢ ᱨᱮᱫᱚ ᱦᱮᱸ ᱫᱚ ᱵᱟᱭ ᱥᱚᱢᱵᱷᱚᱵᱼᱟ ᱡᱮᱦᱮᱛᱩ ᱟᱛᱩ ᱫᱤᱥᱚᱢ ᱨᱮᱜᱮ ᱡᱷᱚᱛᱚ ᱠᱤᱪᱷᱩ
ᱢᱟᱱᱮ ᱦᱚᱭ ᱦᱤᱸᱥᱤᱫ ᱛᱮᱫᱚ ᱧᱮᱞ ᱞᱮᱠᱷᱟᱱ ᱫᱚ ᱦᱟᱱᱮᱸ ᱟᱹᱛᱩ ᱫᱤᱥᱚᱢ ᱨᱮᱱᱟᱜ ᱜᱮ ᱵᱷᱟᱹᱜᱤᱭᱟ ᱟ ᱟᱨ ᱵᱟᱡᱟᱨ ᱫᱤᱥᱚᱢ ᱨᱮᱫᱚ ᱧᱮᱞᱚᱜ ᱠᱟᱱᱟ ᱟᱹᱰᱤ ᱜᱟᱱ ᱠᱚᱞᱠᱟᱨᱠᱷᱟᱱᱟ ᱠᱚ ᱦᱮᱱᱟᱜᱼᱟ ᱚᱱᱟ ᱦᱚᱭᱞᱚᱝ ᱠᱚ ᱵᱟᱹᱲᱤᱡᱚᱜ ᱠᱩᱱᱫᱚᱱ ᱠᱟᱱᱟ ᱦᱟᱜ
ᱢᱟᱱᱮ ᱟᱹᱛᱩ ᱫᱤᱥᱚᱢ ᱨᱮᱫᱚ ᱪᱟᱥ ᱠᱟᱛᱮᱜ ᱮᱢ ᱡᱚᱢᱟ ᱟᱨ ᱵᱟᱡᱟᱨ ᱫᱤᱥᱚᱢ ᱨᱮᱫᱚ ᱟᱹᱰᱤ ᱥᱮᱫᱟᱭᱟᱜ ᱟᱹᱜᱩ ᱠᱟᱛᱮᱫ ᱛᱟᱦᱮᱸᱱᱟ ᱜᱚᱥᱚ ᱠᱟᱛᱮᱜ ᱮᱢ ᱡᱚᱢᱟ ᱡᱟᱦᱟᱸᱱᱟᱜ ᱜᱮ ᱦᱩᱭᱩᱜ ᱟᱱᱟᱡᱽ ᱛᱷᱮᱠᱮ ᱦᱩᱭᱩᱜ ᱡᱤᱞ ᱦᱟᱠᱩ ᱛᱮᱜᱮ ᱦᱩᱭᱩᱜ ᱢᱟᱱᱮ ᱴᱟᱴᱠᱟ ᱡᱟᱦᱟᱸ ᱠᱚ ᱡᱚᱢᱟ ᱚᱱᱟ ᱫᱚ ᱵᱟᱝ ᱧᱟᱢᱚᱜᱼᱟ ᱦᱚᱲᱢᱚ ᱠᱚ ᱵᱟᱹᱲᱤᱡᱚᱜᱼᱟ ᱟᱨ ᱡᱮᱦᱮᱛᱩ ᱠᱚᱞᱠᱟᱨᱠᱷᱟᱱᱟ ᱠᱚ ᱢᱮᱱᱟᱜᱼᱟ
ᱦᱩᱭ ᱦᱩᱭ ᱦᱩᱸ
ᱛᱚ ᱛᱟᱦᱚᱞᱮ ᱟᱢᱫᱚ ᱵᱤᱨ ᱫᱤᱥᱚᱢ ᱨᱮᱱ ᱛᱟᱦᱚᱞᱮ ᱵᱤᱨ ᱫᱤᱥᱚᱢ ᱨᱮ ᱚᱱᱠᱟ ᱟᱵᱚ ᱪᱮᱫ ᱥᱩᱵᱤᱫᱷᱟ ᱠᱚᱵᱚᱱ ᱧᱟᱢᱟ ᱟᱨ ᱪᱮᱫ ᱠᱚ ᱪᱮᱫ ᱡᱚᱼᱵᱤᱞᱤ ᱠᱚ ᱧᱟᱢᱚᱜ ᱜᱮᱭᱟ ᱟᱫᱚ ᱥᱟᱹᱨᱤ ᱥᱮ ᱠᱷᱟᱹᱞᱤ
ᱦᱮᱸ
ᱟᱨ ᱚᱠᱟ ᱚᱠᱟ ᱚᱠᱛᱚ ᱵᱤᱞᱤᱜᱼᱟ ᱥᱮ ᱡᱚᱜᱼᱟ ᱡᱩᱫᱤᱢ ᱞᱟᱹᱭᱟᱹᱧ ᱠᱮᱭᱟ
ᱱᱚᱛᱮᱱᱟᱜ ᱵᱤᱨ ᱫᱤᱥᱚᱢ ᱨᱮᱫᱚ ᱚᱱᱮ ᱥᱩᱠ ᱥᱩᱵᱤᱫᱷᱟ ᱵᱚᱞᱛᱮ ᱫᱚ ᱵᱟᱝᱞᱮᱠᱟᱜ ᱜᱮ ᱞᱟᱹᱭ ᱜᱟᱱᱚᱜᱼᱟ ᱤᱛᱩᱱ ᱟᱥᱲᱟ ᱠᱚ ᱛᱮᱢᱚᱱ ᱵᱟᱹᱱᱩᱜᱼᱟ ᱚᱱᱠᱟᱱ ᱦᱚᱨ ᱰᱟᱦᱟᱨ ᱠᱚᱦᱚᱸ ᱵᱟᱝ ᱩᱱᱚᱛᱤ ᱜᱮᱭᱟ ᱟᱨ ᱦᱟᱸᱥᱯᱟᱛᱟᱞ ᱠᱚᱨᱮᱱᱟᱜ ᱵᱮᱵᱚᱥᱛᱷᱟ ᱠᱚᱦᱚᱸ ᱛᱮᱢᱚᱱ ᱵᱟᱹᱱᱩᱜ-ᱟ ᱟᱨ ᱡᱟᱦᱟᱸ ᱞᱮᱠᱟᱢ ᱞᱟᱹᱭ ᱠᱮᱭᱟ ᱚᱱᱟ ᱡᱟᱦᱟᱸ ᱞᱮᱠᱟᱢ ᱞᱟᱹᱭ ᱡᱟᱦᱟᱸᱞᱮᱠᱟᱢ ᱞᱟᱹᱭ ᱠᱮᱫ ᱚᱱᱟ ᱡᱚᱼ ᱵᱤᱞᱤ ᱠᱚ ᱡᱚ ᱵᱤᱞᱤ ᱠᱚᱛᱮᱫᱚ ᱵᱤᱨ ᱫᱤᱥᱚᱢ ᱨᱮᱱ ᱦᱚᱲ ᱫᱚ ᱢᱟᱱᱮ ᱟᱱᱟᱸᱴ ᱚᱵᱷᱟᱵᱽ ᱵᱟᱝ ᱠᱚ ᱵᱩᱡᱽ ᱜᱮᱭᱟ ᱥᱟᱨᱟ ᱵᱚᱪᱷᱚᱨ ᱜᱮ ᱡᱟᱦᱟᱸᱱᱟᱜ ᱵᱟᱝ ᱡᱟᱦᱟᱸᱱᱟᱜ ᱚᱱᱠᱟᱱ ᱠᱤᱪᱷᱩ ᱡᱚᱜ ᱠᱟᱱ ᱜᱮᱭᱟ
ᱡᱮᱞᱮᱠᱟ ᱧᱮᱞ ᱧᱮᱞᱚᱜ ᱠᱟᱱᱟ ᱛᱮᱨᱮᱞ ᱵᱤᱞᱤ ᱛᱟᱨᱚᱵ ᱵᱤᱞᱤ ᱜᱩᱱᱴᱨᱩ ᱵᱤᱞᱤ ᱩᱞ ᱵᱤᱞᱤ ᱮᱢᱟᱱ ᱠᱚ ᱚᱱᱟ ᱛᱮᱨᱮᱞ ᱛᱟᱨᱚᱵ ᱠᱚᱫᱚᱢ ᱟᱸᱡᱚᱢ ᱠᱟᱜ ᱜᱮᱭᱟ ᱥᱮ ᱵᱟᱝ
ᱦᱮᱸ ᱟᱸᱡᱚᱢ ᱫᱩᱧ ᱟᱸᱡᱚᱢ ᱟᱠᱟᱫᱼᱟ ᱧᱩᱛᱩᱢ ᱜᱮ ᱧᱮᱞ ᱫᱚ ᱦᱟᱸᱜ ᱵᱟᱹᱧ ᱧᱮᱞ ᱟᱠᱟᱫᱟᱼᱟ ᱛᱚ ᱚᱱᱟ ᱠᱚᱫᱚ ᱛᱤᱥ